ᱦᱮᱞᱳ
ᱦᱮᱞᱳ ᱡᱚᱦᱟᱨ ᱜᱮ
ᱡᱚᱦᱟᱨ ᱜᱮ
ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ? ᱱᱚᱜ ᱚᱭ ᱵᱷᱟᱜᱤ ᱜᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ?
ᱠᱟᱹᱢᱤ ᱵᱟᱲᱟ ᱫᱚ ᱱᱚᱜᱼᱚᱭ ᱥᱮᱛᱟᱜ ᱨᱮᱫᱚ ᱚᱲᱟᱜ ᱠᱚᱨᱮᱱᱟᱜ ᱜᱮ ᱤᱥᱤᱱ- ᱵᱟᱥᱟᱝ।
ᱚ ᱟᱪᱪᱷᱟ ᱛᱟᱦᱚᱞᱮ ᱚ ᱡᱚᱢ ᱵᱟᱲᱟ ᱠᱚ ᱫᱚ ᱛᱟᱦᱟᱞᱮ ᱛᱤᱨᱮ ᱦᱩᱭᱩᱜᱼᱟ?
ᱡᱚᱢ ᱵᱟᱲᱟ ᱠᱚᱫᱚ ᱟᱹᱨᱤᱭᱟᱜᱼᱟ ᱢᱤᱫ ᱫᱷᱟᱣ ᱫᱚ ᱦᱩᱭ ᱟᱠᱟᱱᱟ ᱪᱟᱻ। ᱠᱷᱟᱹᱡᱟᱹᱲᱤ ᱡᱚᱢ ᱟᱨ ᱛᱟᱯᱚᱨᱮ ᱦᱚᱸᱜᱼᱚᱭ ᱫᱟᱠᱟ ᱠᱚ ᱤᱥᱤᱱ। ᱤᱥᱤᱱ ᱦᱩᱭᱩᱜ ᱠᱟᱱᱟ ᱚᱱᱟ ᱯᱚᱨᱮ ᱡᱚᱢ ᱦᱩᱭᱩᱜᱼᱟ।
ᱟᱪᱪᱷᱟ ᱟᱪᱪᱷᱟ ᱚ ᱛᱟᱦᱟᱞᱮ ᱚᱲᱟᱜ ᱨᱮᱱ ᱦᱚᱲ ᱠᱚᱫᱚ ᱵᱷᱟᱜᱤ ᱵᱟᱲᱟ ᱜᱮ ᱛᱟᱦᱟᱞᱮ?
ᱦᱮᱸ ᱚᱲᱟᱜ ᱨᱮᱱ ᱦᱚᱲ ᱠᱚᱫᱚ ᱱᱤᱛᱚᱜ ᱫᱚ ᱱᱟᱯᱟᱭ ᱜᱮ
ᱦᱚᱻ ᱟᱨ ᱛᱟᱦᱚᱞᱮ ᱱᱤᱛᱚᱜ ᱫᱚ ᱦᱚᱭ ᱨᱤᱢᱤᱞ ᱠᱚᱫᱚ ᱚᱠᱟᱞᱮᱠᱟ ᱚᱱᱛᱮ ᱫᱚ
ᱨᱤᱢᱤᱞ ᱮ ᱨᱟᱠᱟᱵ ᱟᱠᱟᱫᱟ ᱚᱱᱠᱟ ᱫᱟᱜ ᱫᱚ ᱵᱟᱭ ᱫᱟᱜ ᱮᱫᱟ ᱥᱤᱛᱩᱝ ᱦᱚᱸ ᱵᱟᱭ ᱥᱤᱛᱩᱝ ᱠᱟᱫᱟ। ᱦᱳᱭ ᱫᱟᱭ
ᱚ
ᱟᱨ ᱫᱟᱜ ᱫᱚ ᱦᱚᱞᱟ ᱫᱟᱜ ᱠᱮᱫᱟᱭ ᱧᱤᱫᱟᱹ ᱵᱮᱲᱟ।
ᱟᱪᱪᱷᱟ ᱥᱤᱢ ᱨᱟᱜ ᱠᱚ ᱟᱸᱡᱚᱢᱚᱜ ᱠᱟᱱᱟ।
ᱦᱮᱸ ᱢᱮᱱᱟᱜ ᱠᱚᱣᱟ ᱥᱤᱢ ᱠᱚ ᱟᱛᱳ ᱫᱤᱥᱚᱢ ᱨᱮᱫᱚ ᱥᱤᱢ ᱠᱚᱫᱚ ᱠᱚ ᱛᱟᱦᱮᱱ ᱜᱮᱭᱟ ᱛᱚ।
ᱟᱪᱪᱷᱟ ᱟᱪᱪᱷᱟ ᱟᱨ ᱼᱼ
ᱟᱨ ᱥᱤᱢ ᱠᱚᱦᱚᱸ ᱵᱟᱢ ᱫᱚᱦᱚ ᱞᱮᱠᱚ ᱠᱷᱟᱱ ᱦᱚᱸ ᱵᱟᱝ ᱜᱟᱱᱚᱜᱼᱟ।
ᱟᱪᱪᱷᱟ ᱟᱪᱪᱷᱟ ᱚ ᱚᱳᱰᱤᱭᱟ ᱨᱮ ᱟᱫᱚ ᱠᱟᱹᱴᱤᱡ ᱯᱨᱚᱵᱞᱮᱢ ᱦᱩᱭ ᱨᱮᱭᱟᱜ ᱤᱭᱟᱹ ᱠᱚ ᱪᱟᱱᱥ ᱠᱚ ᱛᱟᱦᱮᱱᱟ ᱛᱚ ᱚᱱᱟᱛᱮ ᱟᱨᱠᱤ।
ᱟᱫᱚ ᱛᱤᱱᱟᱹᱜ ᱥᱟᱺᱜᱤᱧ ᱮᱢ ᱪᱟᱞᱟᱜᱼᱟ? ᱚᱲᱟᱜ ᱥᱩᱨ ᱠᱷᱚᱱᱟᱜ ᱫᱚ᱾
ᱚ ᱟᱪᱪᱷᱟ ᱟᱪᱪᱷᱟ ᱟᱨ ᱛᱟᱦᱚᱞᱮ ᱩᱸᱻ ᱱᱤᱛᱚᱜ ᱫᱚ ᱠᱷᱟᱹᱞᱤ ᱵᱟᱲᱟ ᱜᱮ ᱛᱟᱦᱟᱞᱮ?
ᱦᱳᱭ ᱱᱤᱛᱚᱜ ᱫᱚ ᱠᱷᱟᱹᱞᱤ ᱵᱟᱲᱟ ᱜᱮ।
ᱱᱚᱛᱮ ᱦᱚᱸ ᱚᱱᱠᱟ ᱼᱼ ᱦᱮᱸᱻ ᱨᱤᱢᱤᱞ ᱫᱚᱭ ᱨᱤᱢᱤᱞ ᱵᱟᱲᱟ ᱟᱠᱟᱫᱟ। ᱤᱭᱟᱹ ᱵᱟᱨᱯᱮ ᱫᱤᱱ ᱢᱟᱲᱟᱝ ᱫᱚ ᱼᱼ ᱫᱚᱢᱮ ᱥᱤᱛᱩᱝ ᱜᱮ ᱵᱩᱡᱷᱟᱹᱜ ᱠᱟᱱ ᱛᱟᱦᱮᱸᱫ। ᱥᱤᱛᱩᱝ ᱛᱮ ᱢᱟᱱᱮ ᱞᱚᱞᱚ ᱥᱤᱛᱩᱝ ᱛᱮ ᱟᱹᱲᱤᱥᱜᱮ ᱵᱩᱡᱷᱟᱹᱜ ᱠᱟᱱ ᱛᱟᱦᱮᱸᱜ। ᱟᱨ ᱱᱤᱛᱳᱜ ᱫᱚ ᱠᱟᱹᱴᱤᱡᱼ ᱮ ᱫᱟᱜ ᱵᱟᱲᱟ ᱠᱮᱫ ᱠᱷᱟᱱ ᱟᱫᱚ ᱠᱟᱹᱴᱤᱡ ᱼᱼ ᱵᱷᱟᱹᱜᱮ ᱧᱚᱜ ᱵᱩᱡᱷᱟᱹᱣ ᱜᱚᱫ ᱱᱟ ᱥᱟᱦᱮᱫ ᱠᱮᱫ ᱞᱮᱠᱟ ᱟᱹᱭᱠᱟᱹᱣ ᱮᱱᱟ।
ᱦᱮᱸ ᱱᱚᱱᱛᱮ ᱦᱚᱸ ᱚᱱᱠᱟ ᱜᱮ ᱫᱚᱢᱮ ᱜᱮ ᱥᱤᱛᱩᱝ ᱞᱮᱫᱟᱭ।
ᱢᱮᱱᱠᱷᱟᱱ ᱱᱤᱛᱳ ᱫᱚ ᱼᱼ ᱮᱸᱻ ᱦᱩᱞ ᱢᱟᱦᱟ ᱠᱚ ᱯᱟᱨᱚᱢᱱᱟ ᱚᱠᱟᱞᱮᱠᱟ ᱦᱩᱞ ᱢᱟᱦᱟ ᱠᱚᱯᱮ ᱚᱢᱻᱻ ᱯᱟᱞᱟᱣ ᱠᱮᱜᱼᱟ
ᱦᱩᱞ ᱢᱟᱦᱟ ᱠᱚᱫᱚ ᱼᱼ ᱱᱚᱰᱮ ᱫᱚ ᱚᱱᱠᱟ ᱥᱮᱨᱚᱠᱚᱢ ᱯᱟᱞᱟᱣ ᱫᱚ ᱵᱟᱝ ᱦᱩᱭ ᱠᱟᱱᱟ। ᱛᱚ ᱯᱟᱸᱥ ᱵᱚᱪᱷᱚᱨᱤ ᱟᱛᱳ ᱠᱚᱨᱮ ᱦᱩᱭᱮᱱ ᱜᱮᱭᱟ।
ᱚᱻ ᱚᱠᱟ ᱞᱮᱠᱟ ᱠᱚ ᱢᱟᱱᱟᱣ ᱠᱮᱫᱼᱟ ᱛᱟᱦᱚᱞᱮ?
ᱟᱫᱚ ᱪᱟᱞᱟᱣ ᱠᱚ ᱵᱟᱝ ᱦᱩᱭ ᱠᱟᱱᱟ ᱛᱚ।
ᱚ ᱱᱚᱛᱮ ᱦᱚᱸ ᱚᱱᱠᱟᱜᱮ ᱢᱟᱱᱮ ᱮᱸ ᱤᱥᱠᱩᱞ ᱠᱚᱨᱮᱫ ᱞᱮ ᱢᱟᱱᱟᱣ ᱵᱟᱲᱟ ᱠᱮᱜᱼᱟ᱾ ᱟᱫᱚ ᱢᱟᱱᱮ ᱡᱟᱦᱟᱸ ᱞᱮᱠᱟ ᱮᱸᱜ ᱠᱩᱞᱤ ᱫᱚ ᱵᱟᱝ ᱢᱟᱱᱮ ᱚᱱᱠᱟ ᱫᱚ ᱡᱟᱦᱟᱸ ᱞᱮᱠᱟ ᱢᱟᱨᱟᱝ ᱧᱚᱜ ᱫᱚ ᱵᱟᱱᱟ ᱵᱟᱝ ᱦᱩᱭ ᱞᱮᱱᱟ᱾ ᱠᱟᱹᱴᱤᱡ ᱵᱟᱦᱟ ᱢᱟᱞᱟ ᱠᱚᱞᱮ ᱟᱨᱟᱣ ᱠᱮᱫᱟ ᱟᱨ ᱫᱷᱩᱯ ᱠᱚᱞᱮ ᱫᱷᱚᱨᱟᱣ ᱟᱫᱟ᱾ ᱦᱮᱸ ᱪᱤᱛᱟᱹᱨ ᱠᱚᱨᱮᱜ, ᱟᱨ ᱠᱟᱹᱴᱤᱡ ᱨᱚᱲ ᱵᱟᱲᱟ ᱥᱮᱨᱮᱧ ᱚᱱᱚᱬᱦᱮ ᱠᱚᱛᱮ ᱜᱮᱞᱮ ᱯᱟᱨᱚᱢ ᱠᱟᱫᱟ᱾
ᱟ